ᱦᱮᱞᱳ
ᱦᱮᱞᱳ
ᱡᱚᱦᱟᱨ ᱜᱮ ᱜᱚᱢᱠᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱟ ᱢᱮᱱᱫᱟᱞᱤᱧ ᱟᱹᱞᱤᱧᱟᱜ ᱨᱚᱲ ᱠᱚᱵᱮᱱ ᱟᱸᱡᱚᱢ ᱧᱟᱢᱮᱜ-ᱟ᱾
ᱦᱳᱭ ᱜᱚᱢᱠᱮ ᱨᱚᱲ ᱠᱚᱢᱟ ᱟᱹᱰᱤ ᱨᱤᱞᱟᱹᱢᱟᱞᱟ ᱜᱮ ᱟᱸᱡᱚᱢᱚᱜ ᱠᱟᱱ ᱛᱟᱹᱵᱤᱱᱟ᱾
ᱟᱪᱪᱷᱟ ᱟᱪᱪᱷᱟ
ᱟᱹᱞᱤᱧᱟᱜ ᱜᱮ ᱪᱮᱫ ᱞᱮᱠᱟ?
ᱟᱵᱤᱱᱟᱜ ᱦᱚᱸ ᱜᱚᱝᱠᱮ ᱢᱚᱸᱡᱽ ᱥᱟᱺᱦᱤᱡ ᱜᱮᱞᱤᱧ ᱟᱸᱡᱚᱢ ᱧᱟᱢᱮᱫ-ᱟ᱾
ᱟᱪᱪᱷᱟ ᱚᱱᱟ ᱦᱚᱸ ᱱᱟᱯᱟᱭ ᱠᱟᱛᱷᱟ ᱜᱮ᱾
ᱟᱪᱪᱷᱟ ᱟᱪᱪᱷᱟ ᱢᱚᱡᱽ ᱟᱸᱡᱚᱢ ᱞᱮᱱᱠᱷᱟᱡ ᱜᱮᱸᱛᱚ ᱱᱟᱯᱟᱭ ᱫᱚ᱾
ᱦᱳᱭ ᱜᱚᱢᱠᱮ ᱵᱟᱠᱷᱟᱱ ᱪᱮᱫ ᱞᱮᱠᱟ ᱨᱮᱵᱮᱱ ᱛᱮᱞᱟᱭᱟ ᱠᱩᱠᱞᱤ ᱠᱚᱫᱚ᱾
ᱦᱳᱭ ᱦᱳᱭ ᱦᱳᱭ ᱦᱳᱭ ᱛᱟᱦᱚᱞᱮ ᱜᱚᱢᱠᱮ ᱢᱮᱱ ᱛᱟᱦᱮᱞᱤᱧ ᱱᱟᱯᱟᱭ ᱵᱟᱲᱟ ᱜᱮᱭᱟᱵᱤᱱ?
ᱦᱳᱭ ᱜᱚᱢᱠᱮ ᱱᱤᱭᱟᱹ ᱵᱮᱲᱟ ᱠᱚᱫᱚ ᱱᱟᱯᱟᱭ ᱜᱮ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ᱾
ᱟᱪᱪᱷᱟ
ᱦᱳᱭ ᱟᱨ ᱦᱚᱭ ᱪᱮᱫ ᱵᱤᱱ ᱪᱮᱫ ᱵᱤᱱ ᱞᱟᱹᱭᱟ ᱜᱚᱝᱠᱮ ᱦᱚᱭ ᱡᱤᱣᱤ ᱦᱟᱥᱟ ᱦᱚᱲ ᱢᱟᱛᱚ
ᱦᱳᱭ ᱦᱳᱭ ᱦᱳᱭ
ᱪᱮᱫ ᱞᱮᱠᱟ ᱨᱮ ᱰᱷᱤᱞᱟᱹᱣ ᱜᱚᱫᱚᱜ-ᱟ ᱵᱟᱝᱵᱤᱱ ᱵᱩᱡᱽ ᱫᱟᱲᱮᱭᱟᱜ-ᱟᱥᱮ᱾
ᱮᱠᱫᱚᱢ ᱮᱠᱫᱚᱢ ᱮᱠᱫᱚᱢ
ᱜᱚᱝᱠᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱚᱲᱟᱜ ᱠᱚᱨᱮᱫ?
ᱦᱳᱭ ᱟᱹᱞᱤᱧ ᱢᱟ ᱱᱤᱛ ᱫᱷᱟᱨᱟ ᱫᱚ ᱱᱟᱯᱟᱭ ᱜᱮ ᱦᱮᱱᱟᱜ ᱟᱠᱟᱫ ᱞᱤᱧᱟᱹ ᱟᱨ ᱚᱲᱟᱜ ᱠᱚᱨᱮ ᱦᱚᱸ ᱱᱟᱯᱟᱭ ᱜᱮ ᱢᱮᱱᱟᱜ-ᱟ ᱦᱟᱛᱟᱲ ᱟᱠᱟᱫ ᱠᱚᱣᱟ᱾ ᱟᱫᱚ ᱚᱱᱮ ᱟᱵᱤᱱ ᱵᱤᱱ ᱨᱚᱲ ᱠᱮᱫ ᱞᱮᱠᱟ ᱦᱚᱭ ᱡᱤᱣᱤ ᱦᱟᱥᱟ ᱦᱚᱲᱢᱚ ᱛᱤᱱ ᱨᱮ ᱚᱠᱟᱥᱮᱫ ᱪᱮᱫ ᱞᱮᱠᱟ ᱪᱤᱠᱟᱹ ᱜᱚᱫᱚᱜ-ᱟ᱾ ᱚᱠᱟ ᱨᱮᱭᱟᱜ ᱦᱚᱭ ᱦᱤᱥᱤᱫ ᱵᱟᱡᱟᱣ ᱜᱚᱫᱚᱜ-ᱟ ᱵᱩᱡᱽ ᱵᱟᱵᱮᱱ ᱵᱩᱡᱽ ᱧᱟᱢ ᱫᱟᱲᱮᱭᱟᱜ-ᱟ᱾
ᱦᱳᱭ ᱜᱚᱢᱠᱮ᱾
ᱦᱩᱸ
ᱛᱟᱦᱚᱞᱮ ᱜᱚᱝᱠᱮ ᱵᱟᱹᱥᱭᱟᱹᱢ ᱠᱚᱫᱚ ᱵᱟᱹᱥᱭᱟᱹᱢ ᱵᱟᱲᱟ ᱦᱩᱭ ᱠᱟᱱ ᱜᱮᱭᱟ ᱥᱮ ᱵᱟᱝ?
ᱦᱳᱭ ᱦᱳᱭ ᱮᱱᱟᱱᱚᱜ ᱨᱮᱜᱮ ᱦᱟᱜ ᱵᱟᱹᱥᱭᱟᱹᱢ ᱫᱚ ᱵᱟᱹᱥᱭᱟᱹᱢ ᱵᱟᱲᱟ ᱦᱩᱭ ᱧᱚᱜ ᱠᱟᱱᱟ᱾
ᱦᱳᱭ ᱦᱳᱭ ᱚᱠᱛᱚ ᱠᱚᱦᱚᱸ ᱛᱚ ᱯᱟᱨᱚᱢ ᱤᱫᱤᱜ ᱠᱟᱱᱟ ᱥᱮ᱾
ᱦᱳᱭ ᱦᱳᱭ ᱟᱭᱢᱟ ᱜᱟᱱ ᱚᱠᱛᱚ ᱜᱮ ᱦᱩᱭ ᱫᱚ ᱦᱩᱭᱱᱟ ᱵᱟᱹᱥᱭᱟᱹᱢ ᱠᱚᱨᱮᱱᱟᱜ ᱚᱠᱛᱚ ᱫᱚ ᱯᱟᱨᱚᱢ ᱟᱠᱟᱱᱟ ᱮᱱᱛᱮ᱾
ᱦᱳᱭ ᱦᱳᱭ᱾ ᱛᱟᱞᱮ ᱜᱚᱝᱠᱮ?
ᱞᱮᱵᱤᱱ
ᱦᱮ ᱛᱟᱦᱚᱞᱮ ᱪᱮᱫ ᱠᱚᱵᱚᱱ ᱩᱛᱩ ᱞᱮᱫᱼᱟ ᱛᱮᱦᱮᱧ ᱫᱚ?
ᱛᱮᱦᱮᱧ ᱠᱚᱫᱚ ᱦᱟᱸᱜ ᱢᱟᱱᱮ ᱚᱱᱠᱟ ᱛᱚ ᱵᱚᱨᱥᱟ ᱫᱚ ᱵᱟᱭ ᱞᱟᱜᱟᱣ ᱟᱠᱟᱱᱟ ᱚᱱᱟ ᱦᱚᱛᱮᱡ ᱛᱮ ᱨᱚᱦᱚᱲ ᱫᱟᱠ ᱫᱟᱠᱟ ᱫᱚ ᱵᱟᱝ ᱨᱚᱦᱚᱲ ᱫᱟᱠᱟ ᱦᱩᱭᱩᱜ ᱠᱟᱱᱟ ᱦᱟᱜ᱾ ᱫᱟᱜ ᱢᱟᱹᱰᱤ ᱫᱚ ᱫᱟᱜ ᱢᱟᱲᱤ ᱦᱩᱭ ᱞᱮᱱ ᱜᱮᱭᱟ, ᱟᱨ ᱢᱩᱱᱜᱟᱹ ᱟᱲᱟᱜ ᱛᱮᱠᱤ ᱥᱟᱶᱛᱮ ᱮᱱᱛᱮᱫ ᱟᱫᱚ ᱦᱚᱞᱟᱱᱚᱜ ᱦᱟᱸᱜ ᱚᱱᱠᱟ ᱠᱟᱹᱴᱤᱡ ᱵᱟᱸᱫ ᱴᱷᱮᱡ ᱠᱷᱚᱡ ᱢᱟᱱᱮ ᱢᱤᱫᱴᱤᱡ ᱯᱷᱩᱲ ᱧᱚᱜ ᱠᱟᱱᱟ ᱮᱱᱛᱮ ᱚᱸᱰᱮ ᱠᱷᱚᱡ ᱫᱟᱜ ᱩᱰᱩᱠᱚᱜ ᱠᱟᱱᱟ, ᱟᱫᱚ ᱚᱸᱰᱮ ᱜᱮ ᱢᱤᱫᱴᱤᱡ ᱴᱚᱨᱚᱰᱟᱝ ᱞᱧ ᱚᱰᱟᱨ ᱞᱮᱫᱼᱟᱸ ᱟᱫᱚ ᱚᱸᱰᱮ ᱠᱟᱹᱴᱤᱡ ᱜᱟᱱ ᱩᱱᱠᱩ ᱰᱟᱹᱲᱠᱟᱹ ᱥᱮ ᱞᱩᱞᱤ ᱦᱟᱹ ᱠᱚ ᱡᱟᱹᱨᱤᱞᱟ᱾ ᱟᱫᱚ ᱩᱱᱠᱩ ᱜᱮ ᱞᱟᱫ ᱟᱠᱟᱫ ᱠᱚᱣᱟᱞᱤᱧ ᱚᱱᱟ ᱥᱤᱯᱤ ᱠᱟᱛᱮᱫ ᱞᱤᱧ ᱡᱚᱢ ᱠᱟᱫᱟ᱾
ᱟᱪᱪᱷᱟ ᱜᱚᱝᱠᱮ, ᱟᱹᱰᱤ ᱱᱟᱯᱟᱭ ᱧᱚᱜᱟᱜ ᱜᱮᱵᱤᱱ ᱡᱚᱢ-ᱧᱩ ᱠᱟᱜᱼᱟ ᱛᱤᱦᱤᱧ ᱫᱚ᱾
ᱦᱳᱭ ᱦᱳᱭ
ᱚᱳ ᱩᱱᱠᱩ ᱢᱟ ᱟᱹᱰᱤ ᱡᱳᱨ ᱠᱚ ᱥᱤᱵᱤᱞᱟ ᱜᱚᱝᱠᱮ ᱚᱱᱟ ᱡᱩᱫᱤ ᱵᱤᱱ ᱥᱤᱯᱤ ᱢᱮᱥᱟ ᱠᱳᱣᱭᱟ ᱟᱨ ᱫᱟᱜ-ᱢᱟᱹᱲᱤ ᱥᱟᱞᱟᱜ ᱡᱩᱫᱤ ᱵᱤᱱ
ᱦᱳᱭ ᱦᱳᱭ ᱦᱳᱭ᱾ ᱟᱫᱚ ᱚᱱᱟ ᱦᱚᱛᱚᱫ ᱥᱟᱠᱟᱢ ᱨᱮᱦᱟᱸᱜ ᱞᱤᱧ ᱤᱭᱟᱹ ᱞᱮᱛ ᱠᱳᱣᱭᱟ ᱞᱟᱫᱽ ᱞᱮ ᱠᱳᱭᱟ᱾
ᱟᱪᱪᱷᱟ ᱟᱪᱪᱷᱟ᱾
ᱟᱨ ᱠᱟᱹᱴᱤᱡ ᱰᱷᱮᱨ ᱧᱚᱜ ᱢᱟᱨᱤᱪ ᱟᱛᱮᱛ ᱟᱫᱚᱢ ᱡᱩᱛᱟ ᱞᱤᱧ ᱡᱚᱢ ᱠᱮᱫ ᱠᱚᱣᱟ᱾
ᱥᱮ ᱟᱹᱰᱤ ᱨᱚᱢᱚᱡᱽ ᱜᱮᱠᱚ ᱟᱹᱭᱠᱟᱹᱣ ᱮᱱᱟ ᱵᱟᱝ ᱥᱮ?
ᱦᱳᱭ ᱦᱳᱭ᱾ ᱟᱨ ᱟᱹᱰᱤ ᱫᱤᱱ ᱯᱚᱨᱮ ᱡᱚᱢ ᱦᱩᱭᱱᱟ ᱥᱮ᱾ ᱟᱹᱰᱤ ᱡᱩᱛ ᱥᱟᱹᱦᱤᱫ ᱜᱮ ᱟᱹᱭᱠᱟᱹᱣ ᱱᱟ᱾
ᱦᱳᱭ ᱦᱳᱭ,
ᱛᱟᱦᱚᱞᱮ ᱜᱚᱢᱠᱮ ᱱᱚᱜᱼᱚᱭ ᱡᱮ ᱥᱮᱬᱟ ᱵᱚᱦᱚᱜ ᱠᱚ ᱡᱟᱦᱟᱸ ᱛᱤᱱᱟᱹᱜ ᱜᱮ ᱥᱮ ᱜᱚᱢᱠᱮ ᱛᱟᱠᱚ
ᱦᱳᱭ ᱦᱳᱭ ᱦᱳ᱾
ᱡᱟᱦᱟᱸ ᱛᱤᱱᱟᱹᱜ ᱜᱮ ᱚᱠᱛᱚ ᱠᱚ ᱮᱢ ᱟᱠᱟᱫ ᱵᱚᱱᱟ ᱜᱟᱞᱢᱟᱨᱟᱣ ᱞᱟᱹᱜᱤᱫ ᱾
ᱦᱳᱭ ᱦᱳᱭ, ᱦᱳᱭ ᱮᱱᱛᱮᱫ ᱾
ᱛᱟᱦᱚᱞᱮ ᱱᱚᱜᱼᱚ ᱱᱟ ᱚᱠᱛᱚ ᱨᱮᱜᱮ ᱡᱩᱫᱤ ᱡᱟᱦᱟᱱᱟᱜ ᱥᱟᱛᱟᱢ ᱤᱫᱤ ᱠᱟᱛᱮ ᱞᱟᱝ ᱜᱟᱞᱢᱟᱨᱟᱣ ᱠᱮᱭᱟ ᱥᱮ ᱜᱟᱞᱚᱪ ᱠᱮᱭᱟ ᱜᱮᱭᱟ ᱞᱟᱝ᱾
ᱦᱮᱸ᱾
ᱢᱮᱱᱠᱷᱟᱱ ᱪᱮᱫ ᱞᱮᱠᱟ ᱡᱩᱛ ᱠᱚᱜᱼᱟ?
ᱮᱠᱫᱚᱢ ᱟᱹᱰᱤ ᱮᱠᱫᱚᱢ ᱥᱮᱨᱚᱠᱚᱢ ᱡᱩᱛ ᱠᱚᱜ ᱠᱮᱭᱟ ᱜᱚᱝᱠᱮ᱾ ᱱᱚᱣᱟ ᱱᱚᱣᱟ ᱮᱱᱛᱮ ᱦᱟᱸᱰᱮ ᱱᱟᱰᱮᱱᱟᱜ ᱟᱹᱨᱤᱪᱟᱹᱞᱤ ᱠᱚ ᱤᱫᱤ ᱞᱟᱹᱜᱤᱫ ᱜᱮᱛᱚ ᱫᱟᱜ ᱢᱟᱱᱮᱚ ᱜᱳᱞ ᱨᱚ ᱨᱚᱯᱚᱲ ᱞᱟᱹᱜᱤᱫ ᱜᱮᱛᱚ ᱮᱱᱛᱜ ᱫᱟᱣ ᱠᱚ ᱮᱢ ᱟᱠᱟᱫ ᱵᱚᱱᱟ᱾
ᱦᱳᱭ ᱦᱳᱭ ᱜᱚᱢᱠᱮ᱾
ᱛᱟᱦᱚᱞᱮ ᱜᱚᱝᱠᱮ ᱟᱵᱤᱱ ᱜᱮ ᱞᱟᱹᱭ ᱵᱤᱱ ᱡᱮ ᱚᱠᱟᱴᱟᱜ ᱥᱟᱛᱟᱢ ᱤᱫᱤ ᱛᱮᱛ ᱠᱟᱛᱮᱪ ᱠᱟᱹᱴᱞᱟᱝ ᱜᱟᱞᱚᱪᱟ?
ᱜᱚᱝᱠᱮ ᱱᱮᱛᱟᱨ ᱢᱟ ᱪᱟᱥᱵᱟᱥ ᱫᱤᱱ ᱜᱮ ᱥᱮ?
ᱦᱳᱭ ᱦᱳᱭ,
ᱦᱳᱭ ᱛᱟᱦᱚᱞᱮ ᱪᱟᱥ-ᱵᱟᱥ ᱤᱫᱤ ᱠᱟᱛᱮᱫ ᱜᱟᱞᱢᱟᱨᱟᱣ ᱞᱮᱠᱷᱟᱡ ᱫᱚ ᱵᱟᱝ ᱜᱟᱱ ᱠᱚᱜᱼᱟ?
ᱮᱠᱫᱚᱢ ᱮᱠᱫᱚᱢ, ᱪᱟᱥᱵᱟᱥ ᱤᱫᱤ ᱠᱟᱛᱮᱜ ᱳᱭᱛᱳ ᱟᱹᱞᱤᱧ ᱛᱤᱱᱟᱹᱜ ᱜᱟᱱ ᱞᱤᱧ ᱵᱟᱲᱟᱭᱟ, ᱥᱮ ᱟᱵᱮᱱ ᱛᱤᱱᱟᱹᱜ ᱜᱟᱱ ᱵᱮᱱ ᱵᱟᱰᱟᱭᱟ ᱵᱟᱱᱟ ᱦᱚᱲ ᱢᱮᱥᱟ ᱠᱟᱛᱮ ᱟᱵᱮᱱ ᱴᱷᱮᱱ ᱠᱷᱚᱱ ᱦᱚᱸ ᱞᱤᱧ ᱥᱮᱬᱟᱭᱟ ᱟᱹᱞᱤᱧ ᱴᱷᱮᱱ ᱠᱷᱚᱱ ᱵᱮᱱ ᱥᱮᱬᱟᱭᱟ ᱱᱤᱭᱟᱹ ᱜᱮ ᱥᱮ?
ᱦᱳᱭ ᱦᱳᱭ ᱦᱳᱭ,
ᱦᱳᱭ ᱦᱳᱭ ᱦᱳᱭ,
ᱛᱟᱦᱚᱞᱮ ᱜᱚᱝᱠᱮ ᱦᱩᱲᱩ ᱠᱚᱫᱚ ᱛᱤᱱᱟᱹᱜ ᱫᱷᱟᱣ ᱵᱚᱱ ᱥᱮᱨᱢᱟ ᱨᱮ ᱛᱤᱱᱟᱹᱜ ᱫᱷᱟᱣ ᱵᱚᱱ ᱨᱚᱦᱚᱭ ᱫᱟ?
ᱟᱹᱞᱤᱧ ᱫᱚ ᱦᱟᱸᱜ ᱱᱤᱛ ᱫᱷᱟᱹᱵᱤᱡ ᱛᱮᱫᱚ ᱮᱱᱛᱮᱜ ᱢᱟᱱᱮ, ᱯᱚᱛᱤ ᱥᱮᱨᱢᱟ ᱜᱮ ᱵᱟᱨ ᱫᱷᱟᱣ ᱠᱟᱛᱮᱫ ᱜᱮᱞᱤᱧ ᱜᱮᱞᱤᱧ ᱨᱚᱦᱚᱭ ᱟᱠᱟᱫᱼᱟ ᱮᱱᱛᱮᱜ ᱦᱩᱲᱩ ᱫᱚ ᱦᱟᱸᱜ ᱾
ᱟᱪᱪᱷᱟ ᱟᱪᱪᱷᱟ, ᱚᱱᱟ ᱦᱚᱸ ᱱᱟᱯᱟᱭ ᱠᱟᱛᱷᱟ ᱜᱮ ᱾
ᱦᱮᱸ ᱟᱨ ᱩᱱᱟᱹᱜ ᱜᱟᱱ ᱫᱚ ᱦᱟᱸᱜ ᱵᱟᱹᱫᱽ ᱠᱚᱫᱚ ᱦᱟᱸᱜ ᱵᱟᱭ ᱛᱟᱜᱚᱜᱟᱭ ᱛᱚ ᱵᱟᱹᱫᱽ ᱠᱚᱫᱚ ᱜᱷᱩᱴᱩ ᱧᱚᱜ ᱨᱮ ᱛᱟᱦᱮᱱᱟ ᱛᱚ ᱾ ᱚᱱᱟ ᱦᱚᱛᱮᱫ ᱛᱮ ᱵᱟᱹᱫᱽ ᱠᱚᱫᱚ ᱵᱟᱝ ᱮᱱᱛᱮᱫ ᱵᱟᱹᱭᱦᱟᱹᱲ ᱠᱚᱜᱮ ᱮᱱᱛᱮᱫ ᱢᱚᱴᱟᱢᱩᱴᱤ ᱯᱩᱱ ᱵᱤᱜᱷᱟᱹ ᱜᱟᱱ ᱮᱱᱛᱮ ᱯᱩᱱ ᱵᱤᱜᱷᱟᱹ ᱜᱟᱱ ᱡᱟᱭᱜᱟ ᱫᱚ ᱮᱱᱛᱮ ᱦᱩᱲᱩ ᱜᱮ ᱵᱟᱨ ᱥᱮᱨᱢᱟ ᱞᱤᱧ ᱨᱚᱦᱚᱭᱟ ᱾ ᱟᱨ ᱚᱱᱟ ᱵᱟᱹᱫᱽ ᱠᱚᱨᱮ ᱫᱚ ᱥᱮᱨᱢᱟ ᱨᱮ ᱢᱤᱫ ᱫᱷᱟᱣ ᱮᱱᱛᱮᱫ ᱚᱱᱮ ᱵᱚᱨᱥᱟ ᱥᱚᱢᱚᱭ ᱜᱮ ᱾ ᱦᱳᱭ ᱦᱳᱭ ᱵᱚᱨᱥᱟ ᱥᱳᱢᱳᱭ ᱜᱮ ᱮᱱᱛᱮᱫ, ᱟᱨ ᱵᱟᱠᱤ ᱥᱩᱢᱳᱭ ᱫᱚ ᱦᱟᱸᱜ ᱚᱱᱟ ᱢᱩᱞᱟᱹ ᱠᱚ, ᱛᱩᱲᱤ ᱠᱚ, ᱠᱷᱚᱥᱞᱟ ᱠᱚ ᱮᱱᱛᱮ ᱚᱱᱟ ᱠᱚᱞᱤᱧ ᱨᱚᱦᱚᱭᱟ ᱮᱱᱛᱮᱜ᱾
ᱟᱪᱪᱷᱟ ᱟᱪᱪᱷᱟ ᱜᱚᱝᱠᱮ ᱢᱟᱱᱮ ᱢᱮᱱᱠᱷᱟᱱ ᱞᱟᱹᱭ ᱞᱮᱠᱷᱟᱱ ᱫᱚ ᱪᱟᱥ ᱠᱚᱫᱚ ᱢᱮᱱᱟᱜ ᱜᱮᱛᱟ ᱵᱚᱱᱟ ᱵᱟᱝ?
ᱦᱳᱭ ᱦᱳᱭ ᱦᱳᱭ ᱟᱫᱚ
ᱮᱴᱟᱜ ᱠᱚᱫᱚ ᱦᱟᱸᱜ ᱩᱱᱟᱹᱜ ᱫᱚ ᱵᱟᱞᱤᱧ ᱪᱟᱥᱟ ᱟᱫᱚ ᱢᱩᱞᱟᱹ ᱠᱚ, ᱛᱩᱲᱤ ᱠᱚ, ᱚᱱᱟ ᱠᱚᱫᱚ ᱮᱱᱛᱮ ᱵᱟᱨᱦᱮ ᱟᱠᱷ ᱠᱷᱨᱤᱧ ᱠᱚ ᱞᱮᱠᱟ ᱫᱷᱟᱹᱵᱤᱡ ᱜᱮ ᱪᱟᱥ ᱫᱚ ᱪᱟᱥᱚᱜᱼᱟ᱾
ᱟᱪᱪᱷᱟ ᱢᱟᱱᱮ ᱵᱟᱡᱟᱨ ᱛᱮ ᱤᱫᱤ ᱞᱮᱠᱟ ᱜᱟᱱᱚᱜ ᱜᱮᱭᱟ ᱵᱟᱝ?
ᱦᱳᱭ ᱦᱳᱭ ᱦᱳᱭ, ᱟᱫᱚ ᱟᱹᱞᱤᱧ ᱫᱚ ᱦᱟᱸᱜ ᱵᱟᱹᱞᱤᱧ ᱤᱭᱟᱹᱭᱟ ᱩᱝᱠᱩ ᱯᱟᱹᱭ ᱠᱟᱹᱨ ᱠᱚᱠᱚ ᱦᱤᱡᱩᱜᱼᱟ, ᱩᱝᱠᱩ ᱜᱮ ᱟᱫᱚ ᱤᱫᱤ ᱠᱚᱣᱟ ᱟᱫᱚ ᱱᱮ ᱦᱚᱲ ᱫᱚ ᱩᱱᱟᱹᱜ ᱚᱠᱛᱚ ᱠᱚᱦᱚᱸ ᱵᱟᱝ ᱧᱟᱢᱚᱜ-ᱟ ᱦᱟᱸᱜ ᱵᱟᱡᱟᱨ ᱛᱮ ᱤᱫᱤ ᱠᱟᱛᱮ ᱟᱠᱷᱨᱤᱧ ᱵᱟᱲᱟ ᱠᱚᱨᱮᱱᱟᱜ᱾
ᱟᱪᱪᱷᱟ ᱢᱟᱱᱮ ᱚᱱᱟ ᱯᱟᱹᱭᱠᱟᱹᱨ ᱠᱚᱜᱮ ᱠᱚ ᱦᱤᱡᱩᱜᱼᱟ ᱠᱷᱮᱛ ᱠᱚ ᱠᱷᱚᱱ ᱠᱚᱜ ᱜᱮ ᱤᱫᱤᱭᱟᱠᱚ ᱵᱟᱝ?
ᱦᱳᱭ ᱦᱳᱭ ᱦᱳᱭ᱾ ᱦᱳᱭ ᱦᱳᱭ ᱢᱟᱱᱮ ᱟᱠᱚ ᱜᱮ ᱛᱩᱫ ᱠᱚ ᱡᱟᱦᱟᱸ ᱡᱟᱵᱚᱛᱤ ᱟᱠᱚ ᱜᱮ, ‌ᱟᱹᱞᱤᱧ ᱫᱚ ᱥᱩᱫᱩ ᱧᱮᱞ ᱛᱮᱫ ᱞᱤᱧ ᱧᱮᱞ ᱠᱚᱣᱟ, ᱦᱳᱭ᱾
ᱜᱚᱝᱠᱮ ᱟᱞᱮ ᱥᱮᱱ ᱦᱚᱸ ᱪᱟᱥ ᱞᱟᱹᱭ ᱞᱮᱠᱷᱟᱱ ᱫᱚ ᱥᱮᱨᱢᱟ ᱨᱮᱫᱚ ᱜᱚᱝᱠᱮ ᱚᱝᱠᱟ ᱢᱤᱫ ᱫᱷᱟᱣ ᱜᱮᱞᱮ ᱪᱟᱥᱟ᱾
ᱟᱪᱪᱷᱟ ᱟᱪᱪᱷᱟ᱾
ᱟᱨ ᱡᱩᱫᱤ ᱡᱟᱣ ᱥᱮᱨᱢᱟ ᱡᱩᱫᱤ ᱚᱝᱠᱟ ᱠᱟᱹᱴᱤᱡ ᱡᱟᱹᱥᱛᱤ ᱧᱚᱜ ᱚᱝᱠᱟ ᱫᱟᱜ ᱟᱞᱮᱭᱟᱭ,
ᱟᱪᱪᱷᱟ ᱟᱪᱪᱷᱟ᱾
ᱛᱟᱦᱞᱭᱮ ᱚᱱᱟ ᱥᱮᱨᱢᱟ ᱫᱚ ᱵᱟᱨ ᱫᱷᱟᱣ ᱦᱚᱸᱞᱮ ᱨᱚᱦᱚᱭ ᱜᱮᱭᱟ᱾
ᱟᱪᱪᱷᱟ ᱟᱪᱪᱷᱟ ᱚᱱᱮ ᱛᱚ ᱚᱱᱟ ᱜᱮ᱾ ᱱᱟᱯᱟᱭ ᱫᱚ ᱱᱟᱯᱟᱭ ᱜᱮ ᱢᱟᱱᱮ ᱟᱯᱮ ᱫᱚ ᱡᱚᱛᱚ ᱪᱚᱴ ᱪᱟᱸᱫᱚ ᱵᱷᱚᱨᱥᱟ ᱜᱮ ᱵᱟᱝᱟ?
ᱦᱳᱭ ᱜᱚᱝᱠᱮ ᱟᱞᱮ ᱢᱟ ᱪᱚᱴ ᱪᱟᱸᱫᱳ ᱵᱷᱚᱨᱥᱟ ᱨᱮᱜᱮ ᱨᱚᱦᱚᱭ ᱠᱚ ᱛᱟᱞᱮ ᱫᱚ᱾
ᱟᱪᱪᱷᱟ ᱟᱪᱪᱷᱟ ᱟᱫᱚ ᱜᱚᱝᱠᱮ ᱢᱮᱱᱮᱫ ᱛᱟᱦᱮᱸᱱᱤᱧ ᱡᱮ ᱟᱵᱮᱱᱟᱜ ᱡᱩᱢᱤ ᱡᱟᱭᱜᱟ ᱠᱚᱫᱚ ᱥᱩᱨ ᱥᱩᱨ ᱛᱮᱜᱮ ᱦᱮᱱᱟᱜᱼᱟ ᱥᱮ ᱚᱱᱛᱮ ᱱᱚᱰᱮ ᱠᱟᱹᱴᱤᱡ ᱦᱟᱸᱰᱮ ᱠᱟᱹᱴᱤᱡ ᱦᱮᱱᱟᱜ ᱠᱟᱜᱼᱟ?
ᱵᱟᱝᱟ ᱜᱚᱝᱠᱮ ᱚᱝᱠᱟ ᱥᱩᱨ ᱥᱩᱨ ᱞᱟᱹᱭ ᱛᱮᱫᱚ ᱡᱚᱛᱚᱱᱟᱜ ᱫᱚ ᱥᱩᱨ ᱥᱩᱨ ᱨᱮᱫᱚ ᱵᱟᱹᱱᱩᱜ ᱛᱟᱞᱮᱭᱟ,
ᱟᱪᱪᱷᱟ ᱟᱪᱪᱷᱟ᱾
ᱠᱤᱪᱷᱤ ᱜᱟᱱ ᱫᱚ ᱡᱟᱦᱟᱸ
ᱠᱟᱹᱴᱤᱡ ᱥᱟᱺᱜᱤᱧ ᱧᱚᱜ ᱨᱮᱜᱮ ᱢᱮᱱᱟᱜ ᱛᱟᱞᱮ, ᱥᱟᱦᱟ ᱚᱝᱠᱟ ᱢᱤᱫ ᱠᱤᱞᱳ ᱢᱤᱴᱟᱨ ᱜᱚᱝᱠᱮ ᱡᱟᱹᱥᱛᱤ ᱧᱚᱜᱚᱜᱼᱟ ᱠᱟᱹᱴᱤᱡ ᱢᱤᱫ ᱠᱤᱞᱳ ᱢᱤᱴᱟᱨ ᱠᱷᱚᱱ ᱫᱚ᱾
ᱟᱪᱪᱷᱟ ᱟᱪᱪᱷᱟ ᱟᱪᱪᱷᱟ᱾
ᱦᱳᱭ ᱟᱨ ᱡᱟᱦᱟᱸ ᱨᱮ ᱚᱝᱠᱟ ᱠᱤᱨᱤᱧ ᱦᱟᱛᱟᱣ ᱦᱩᱭ ᱠᱟᱱᱟ, ᱚᱱᱟ ᱠᱚᱜᱮ ᱜᱚᱝ ᱠᱮ ᱠᱟᱹᱴᱤᱡ, ᱥᱳᱨ ᱥᱳᱨ ᱢᱮᱱᱟᱜ ᱛᱟᱞᱮᱭᱟ ᱡᱮᱯᱮᱫ ᱡᱮᱯᱮᱫ,
ᱟᱪᱪᱷᱟ ᱟᱪᱪᱷᱟ ᱟᱪᱪᱷᱟ᱾
ᱦᱳᱭ ᱦᱳᱭ᱾
ᱵᱟᱝ ᱟᱫᱚ ᱥᱩᱨ ᱥᱩᱨ ᱛᱟᱦᱮᱸ ᱞᱮᱱ ᱠᱷᱟᱡ ᱠᱟᱹᱴᱤᱡ ᱯᱚᱭᱥᱟ ᱠᱚ ᱠᱷᱚᱨᱪᱟᱹ ᱠᱟᱛᱮᱜ ᱚᱸᱰᱮ ᱜᱮ ᱢᱤᱱᱤ ᱵᱟ ᱵᱮᱱ ᱵᱟᱹᱭᱥᱚᱣ ᱦᱚᱪᱚ ᱠᱮᱭᱟ, ᱥᱮᱞᱳ ᱡᱟᱦᱟᱸᱱᱟᱜ ᱜᱮᱛᱮᱫ᱾
ᱦᱳᱭ ᱦᱳᱭ ᱜᱚᱝᱠᱮ ᱚᱱᱟ ᱢᱟ ᱩᱭᱦᱟᱹᱨ ᱵᱷᱟᱵᱽᱱᱟ ᱢᱟ ᱛᱟᱦᱮᱸᱜ ᱠᱟᱱ ᱜᱮᱭᱟ,
ᱟᱪᱪᱷᱟ ᱟᱪᱪᱷᱟ᱾
ᱪᱮᱫ ᱵᱤᱱ ᱞᱟᱹᱭᱟ, ᱚᱱᱟ ᱦᱚᱸ ᱵᱟᱭ ᱜᱟᱱᱚᱜ ᱠᱟᱱᱟᱭ᱾ ᱟᱨ ᱜᱚᱢᱠᱮ ᱢᱤᱱᱤ ᱞᱟᱹᱭ ᱛᱮᱫᱚ ᱢᱤᱱᱤ ᱠᱚᱫᱚ ᱵᱟᱝᱞᱤᱧ ᱵᱟᱹᱭᱥᱟᱹᱣ ᱦᱚᱪᱚ ᱫᱟᱲᱮ ᱠᱟᱜᱼᱟ᱾ ᱢᱮᱱᱠᱷᱟᱱ ᱜᱚᱢᱠᱮ ᱢᱤᱫᱴᱮᱱ ᱚᱱᱠᱟ ᱯᱩᱠᱷᱨᱤ ᱞᱤᱧ ᱚᱱᱠᱟ ᱞᱟ ᱦᱚᱪᱚ ᱠᱟᱜᱼᱟ ᱞᱤᱧ᱾
ᱟᱪᱪᱷᱟ ᱚᱱᱮ ᱛᱚ ᱯᱩᱠᱷᱨᱤ ᱨᱮ ᱦᱟᱹᱠᱩ ᱠᱚᱵᱮᱱ ᱟᱲᱟᱜ ᱟᱠᱟᱫ ᱠᱚᱣᱟ ᱥᱮ ᱵᱟᱝ ᱛᱟᱦᱚᱞᱮ?
ᱦᱳᱭ ᱜᱚᱢᱠᱮ ᱯᱩᱠᱷᱨᱤ ᱠᱚᱨᱮ ᱚᱱᱠᱟ ᱦᱟᱹᱠᱩ ᱫᱚ ᱚᱲᱟᱜ ᱠᱚᱨᱮᱜ ᱡᱚᱢ ᱵᱟᱲᱟ ᱞᱮᱠᱟ ᱫᱚᱞᱤᱧ ᱪᱟᱥ ᱠᱟᱜ ᱠᱚᱜᱮᱭᱟ ᱟᱲᱟᱜ ᱠᱟᱜ ᱠᱚ ᱠᱚᱜᱮᱭᱟ ᱞᱤᱧ᱾
ᱟᱪᱪᱷᱟ ᱟᱪᱪᱷᱟ ᱟᱪᱪᱷᱟ᱾
ᱦᱳᱭ ᱦᱳᱭ᱾
ᱚᱱᱟ ᱫᱚ ᱥᱟᱱᱛᱟᱲ ᱥᱟᱶᱛᱟ ᱨᱮᱫᱚ ᱟᱭᱢᱟ ᱜᱟᱱ ᱯᱚᱨᱚᱵᱽ ᱯᱟᱹᱞᱤ ᱠᱚ ᱦᱮᱸᱱᱟᱜ ᱠᱟᱜᱼᱟ ᱛᱚ ᱯᱮᱲᱟ ᱠᱚᱠᱚ ᱦᱤᱡᱩᱜᱼᱟ ᱟᱫᱚ ᱦᱩᱸ᱾ ᱠᱚ ᱮᱱᱛᱮ ᱥᱚᱸᱜᱮ ᱥᱚᱸᱜᱮ ᱛᱮ ᱟᱨ ᱟᱵᱚ ᱫᱚ ᱦᱟᱸᱜ ᱟᱹᱛᱩ ᱫᱤᱥᱚᱢ ᱦᱚᱲ ᱵᱟᱡᱟᱨ ᱠᱚᱦᱚᱸ ᱩᱱᱟᱹᱜ ᱢᱤᱫ ᱜᱷᱟᱹᱲᱤᱡ ᱛᱮᱫᱚ ᱦᱟᱸᱜ ᱵᱟᱵᱚᱱ ᱫᱟᱹᱲ ᱤᱫᱤ ᱦᱚᱫ ᱫᱟᱲᱮᱭᱟᱜᱼᱟ᱾
ᱦᱳᱭ ᱦᱳᱭ ᱜᱚᱢᱠᱮ᱾
ᱟᱫᱚ ᱟᱫᱚ ᱯᱮᱲᱟ ᱠᱚᱜᱮ ᱩᱫᱩᱜ ᱟᱠᱚ ᱠᱷᱟᱡ ᱡᱮ ᱦᱚᱸᱜᱼᱚᱭ ᱱᱚᱰᱮ ᱯᱩᱠᱷᱨᱤ ᱦᱚᱸᱜᱚᱭ ᱱᱚᱰᱮ ᱡᱟᱞ ᱫᱩ ᱥᱟᱵ ᱠᱟᱠᱚ ᱛᱟᱵᱚᱱ ᱯᱮ᱾ ᱟᱠᱚ ᱛᱮᱜᱮ ᱠᱚ ᱧᱮᱞ ᱡᱚᱱᱚᱜᱼᱟ ᱦᱟᱸᱜ᱾
ᱦᱳᱭ ᱜᱚᱝᱠᱮ ᱱᱚᱸᱜᱼᱚᱭ ᱱᱚᱝᱠᱟ ᱜᱮ ᱟᱞᱮ ᱦᱚᱸ ᱵᱟᱦᱟ ᱥᱚᱦᱚᱨᱟᱭ ᱯᱚᱨᱚᱵᱽ ᱨᱮᱫᱚ ᱚᱱᱠᱟᱜ ᱡᱟᱞᱮ ᱦᱤᱞᱳᱜ ᱫᱚ ᱚᱱ ᱠᱟ ᱟᱞᱮ ᱦᱚᱸ ᱚᱱᱠᱟ ᱞᱮ ᱥᱟᱵ ᱵᱟᱲᱟ ᱠᱚᱜᱮᱭᱟ ᱚᱲᱟᱜ ᱠᱚᱨᱮ ᱡᱚᱢ ᱵᱟᱲᱟ ᱞᱟᱹᱜᱤᱫ ᱯᱮᱲᱟ ᱯᱟᱹᱲᱦᱟᱹ ᱠᱚ ᱟᱛᱮ᱾
ᱟᱪᱪᱷᱟ ᱪᱷᱟ ᱪᱷᱟ᱾
ᱦᱳᱭ ᱦᱳᱭ ᱟᱨ ᱪᱮᱫ ᱵᱤᱱ ᱞᱟᱹᱭᱟ ᱜᱚᱢᱠᱮ ᱚᱱᱟ ᱡᱟᱦᱟᱸ ᱚᱱᱟ ᱯᱩᱠᱷᱨᱤ ᱞᱤᱧ ᱞᱟ ᱦᱚᱪᱚ ᱠᱟᱜᱼᱟ ᱥᱮ ᱢᱟᱱᱮ ᱞᱟᱹᱴᱩ ᱫᱚ ᱞᱟᱹᱴᱩ ᱜᱮᱭᱟ ᱜᱚᱝᱠᱮ ᱫᱚᱢᱮ ᱦᱚᱸ ᱵᱟᱝ ᱠᱟᱹᱴᱤᱡ ᱧᱚᱜᱼᱟ᱾ ᱢᱮᱱᱠᱷᱟᱱ ᱟᱫᱚ ᱫᱟᱜ ᱜᱚᱝᱠᱮ ᱡᱟᱹᱥᱛᱤ ᱫᱤᱱ ᱫᱚ ᱵᱟᱭ ᱛᱟᱦᱮᱸᱱ ᱜᱮᱭᱟ᱾
ᱦᱩᱸ ᱢᱟᱱᱮ ᱡᱟᱞᱟ ᱛᱚ ᱡᱟᱞᱟ ᱧᱚᱜ ᱜᱮᱭᱟ᱾
ᱦᱳᱭ ᱪᱮᱫ ᱞᱮᱠᱟᱱᱤᱧ ᱪᱮᱫᱠᱟᱨᱮ ᱵᱟᱝ ᱛᱟᱦᱮᱸᱱᱟ ᱚᱱᱟᱫᱚ ᱜᱚᱢᱠᱮ ᱛᱮᱦᱮᱧ ᱦᱟᱹᱵᱤᱡ ᱦᱚᱸ ᱵᱟᱝ ᱞᱤᱧ ᱵᱩᱡ ᱫᱟᱲᱮ ᱠᱟᱜᱼᱟ᱾
ᱵᱟ ᱟᱫᱚ ᱜᱚᱝᱠᱮ ᱚᱱᱟ ᱥᱩᱨ ᱥᱩᱯᱩᱨ ᱠᱚᱨᱮ ᱯᱩᱠᱷᱨᱤ ᱠᱚ ᱵᱟᱹᱱᱩᱜ ᱠᱟᱜᱼᱟ ᱛᱚ ᱟᱨ ᱦᱚᱭᱛᱚ ᱡᱟᱱᱤᱡ ᱰᱷᱤᱯᱤ ᱧᱚᱜ ᱫᱚᱢᱮ ᱰᱷᱤ ᱯᱤ ᱧᱚᱜ ᱡᱟᱭᱜᱟ ᱨᱮᱜᱮᱵᱮᱱ ᱵᱮᱱᱟᱣ ᱠᱟᱫᱼᱟ, ᱟᱫᱚ ᱞᱟᱛᱟᱨ ᱥᱮᱫ ᱡᱷᱚᱛᱚᱭ ᱚᱨ ᱤᱫᱤᱭᱫᱟ ᱫᱟᱜ ᱠᱚ᱾
ᱦᱳᱭ ᱜᱚᱝᱠᱮ ᱢᱟᱱᱮ ᱚᱱᱟ ᱪᱮᱛᱟᱱ ᱧᱚᱜ ᱨᱮᱜᱮ ᱢᱮᱱᱟᱜᱼᱟ ᱯᱩᱠᱷᱨᱤ ᱫᱚ᱾
ᱟᱪᱪᱷᱟ ᱟᱪᱪᱷᱟ ᱦᱳᱭ ᱛᱚ ᱛᱟᱦᱚᱞᱮ ᱚᱱᱟ ᱦᱚᱛᱮᱡ ᱛᱮᱜᱮ᱾
ᱦᱳᱭ ᱦᱳᱭ ᱡᱟᱹᱱᱤᱡ ᱚᱱᱟ ᱦᱚᱛᱮᱡ ᱛᱮᱜᱮ᱾
ᱛᱟᱦᱚᱞᱮ ᱜᱚᱝᱠᱮ ᱢᱮᱱᱮᱫ ᱛᱟᱦᱮᱸᱱᱤᱧ ᱱᱤᱛᱳ ᱫᱚ ᱦᱟᱸᱜ ᱟᱥᱟᱲ ᱵᱚᱸᱜᱟ ᱫᱤᱱ ᱛᱚ,
ᱦᱳᱭ ᱦᱳᱭ᱾
ᱟᱨ ᱨᱚᱦᱚᱭ ᱠᱚᱦᱚᱸ ᱛᱚᱯᱮ ᱨᱚᱦᱚᱭᱮᱫ ᱜᱮᱭᱟ᱾
ᱦᱳᱭ ᱜᱚᱝᱠᱮ ᱨᱚᱦᱚᱭ ᱵᱟᱲᱟ ᱦᱩᱭᱩᱜ ᱠᱟᱱ ᱜᱮᱭᱟ᱾
ᱚ ᱟᱪᱪᱷᱟ ᱟᱫᱚ ᱛᱟᱦᱚᱞᱮ ᱞᱤᱧ ᱞᱟᱹᱭᱮᱫ ᱛᱟᱦᱮᱸᱫ ᱜᱚᱢᱠᱮ ᱟᱯᱮ ᱫᱤᱥᱚᱢ ᱥᱮᱫ ᱫᱚ ᱩᱱᱠᱩ ᱠᱟᱴᱠᱚᱢ ᱠᱚ ᱠᱚᱫᱚ ᱠᱚ ᱧᱟᱯᱟᱢ ᱠᱟᱱᱟ ᱥᱮ ᱵᱟᱝ?
ᱜᱚᱢᱠᱮ ᱠᱟᱴᱠᱚᱢ ᱜᱚᱸᱜᱟ ᱠᱚᱫᱚ ᱟᱹᱰᱤ ᱡᱳᱨ ᱜᱮ ᱟᱹᱰᱤ ᱡᱟᱹᱥᱛᱤ ᱜᱮᱠᱚ ᱧᱟᱯᱟᱢᱟ᱾
ᱟᱪᱪᱷᱟ ᱪᱷᱟ ᱪᱷᱟ᱾
ᱦᱳᱭ ᱩᱱᱠᱩ ᱡᱟᱦᱟᱸᱭ ᱫᱷᱤᱨᱤ ᱠᱟᱴᱠᱚᱢ ᱠᱚ ᱜᱚᱢᱠᱮ᱾
ᱦᱮᱸ ᱦᱮᱸ ᱦᱮᱸ᱾
ᱟᱹᱰᱤ ᱡᱟᱹᱥᱛᱤ ᱠᱚ ᱧᱟᱯᱟᱢᱟ ᱟᱹᱵᱤᱱ ᱥᱟᱵ ᱫᱟᱲᱮᱭᱟᱠᱚ ᱠᱷᱟᱡ ᱵᱤᱱ
ᱟᱪᱪᱷᱟ ᱟᱪᱪᱷᱟ ᱟᱪᱪᱷᱟ ᱟᱫᱚ ᱠᱟᱴᱠᱚᱢ ᱫᱚ ᱦᱟᱸᱜ ᱫᱚᱢᱮ ᱜᱟᱱ ᱫᱚ ᱡᱚᱢ ᱵᱟᱝ ᱜᱟᱱᱚᱜᱼᱟ ᱮᱱᱛᱜ ᱩᱱᱠᱩ ᱫᱚ ᱦᱟᱣ ᱨᱤᱫ ᱞᱮᱠᱟ ᱠᱚᱢ ᱧᱚᱜ ᱜᱮ ᱨᱤᱫ ᱠᱟᱛᱮ ᱫᱟᱠᱟ ᱫᱷᱟᱨᱮ ᱨᱮ ᱡᱚᱢ ᱜᱮ ᱠᱟᱹᱴᱤᱡ ᱱᱟᱯᱟᱭ ᱥᱟᱺᱦᱤᱡ ᱵᱩᱡᱩᱜᱼᱟ᱾
ᱦᱳᱭ ᱜᱚᱢᱠᱮ ᱦᱳᱭ ᱦᱳᱭ᱾
ᱟᱫᱚ ᱛᱟᱦᱚᱞᱮ ᱜᱚᱢᱠᱮ ᱥᱟᱵ ᱵᱟᱲᱟᱭᱮᱜ ᱠᱚᱣᱟ ᱵᱤᱱ ᱥᱮ ᱵᱟᱝ ᱱᱤᱛᱚᱜ ᱫᱚ ᱦᱟᱸᱜ?
ᱦᱮᱸ ᱜᱚᱝᱠᱮ ᱥᱟᱵ ᱵᱟᱲᱟ ᱦᱩᱭ ᱞᱮᱱ ᱜᱮᱭᱟ᱾ ᱢᱟᱱᱮ ᱡᱮᱫᱤᱱ ᱚᱱᱮ ᱯᱳᱭᱞᱳ ᱵᱟᱹᱭᱦᱟᱹᱲ ᱠᱚᱞᱮ ᱨᱚᱦᱚᱭ ᱠᱮᱫ-ᱟ ᱥᱮ?
ᱦᱩᱸ ᱦᱩᱸ᱾
ᱚᱸ ᱦᱳᱭ ᱜᱚᱝᱠᱮ ᱢᱮᱱᱠᱷᱟᱱ ᱟᱫᱚ, ᱚᱱᱮ ᱥᱤ ᱛᱟᱭᱚᱢ ᱜᱚᱢᱠᱮ ᱟᱫᱚ ᱠᱚ ᱠᱟᱹᱴᱤᱡ ᱠᱚ ᱚᱰᱳᱠ ᱵᱟᱲᱟ ᱜᱚᱫ ᱞᱮᱱ ᱜᱮᱭᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱦᱳᱭ ᱦᱳᱭ ᱟᱫᱚ ᱠᱟᱹᱴᱤᱡ ᱚᱱᱮ ᱵᱟᱹᱵᱩ ᱜᱤᱫᱽᱨᱟᱹ ᱢᱮᱱᱟᱭ ᱛᱟᱞᱮᱭᱟ ᱢᱤᱫᱴᱟᱝ᱾
ᱟᱪᱪᱷᱟ ᱟᱪᱪᱷᱟ᱾
ᱟᱫᱚ ᱟᱫᱚ ᱩᱱᱤᱜᱮ ᱟᱫᱚ ᱠᱷᱮᱞ ᱠᱷᱮᱞᱛᱮ ᱥᱟᱵ ᱵᱟᱲᱟ ᱠᱮᱫ ᱠᱚᱣᱟᱭ ᱟᱫᱚ ᱚᱱᱟᱜᱮ ᱜᱚᱢᱠᱮ ᱠᱟᱹᱴᱤᱡ ᱨᱟᱯᱟᱜ ᱵᱟᱲᱟ ᱠᱟᱛᱮᱫ ᱠᱟᱹᱴᱤᱡ, ᱡᱩᱛ ᱥᱟᱺᱦᱤᱡ ᱵᱩᱞᱩᱝ ᱢᱟᱹᱨᱤᱪ ᱠᱚ ᱟᱛᱮᱜ ᱥᱩᱱᱫᱚᱨ, ᱞᱮ ᱥᱤᱯᱤ ᱜᱚᱫ ᱞᱮᱭᱟ ᱨᱤᱫ ᱜᱚᱫ ᱠᱚᱜ ᱠᱚᱣᱟᱞᱮ᱾
ᱟᱪᱪᱷᱟ ᱟᱪᱪᱷᱟ ᱟᱪᱪᱷᱟ ᱦᱮᱸ ᱮᱠᱫᱚᱢ ᱟᱹᱰᱤ ᱡᱩᱛ ᱥᱟᱺᱦᱤᱡ ᱜᱮ᱾ ᱟᱫᱚ ᱜᱚᱢᱠᱮ ᱢᱮᱱᱫᱟᱹᱞᱤᱧ ᱵᱟᱹᱵᱩ ᱜᱤᱫᱟᱹ ᱫᱚ ᱛᱤᱱᱟᱹᱜ ᱜᱟᱱᱮ ᱦᱟᱨᱟᱭᱮᱱ ᱛᱟᱵᱮᱱᱟ?
ᱜᱚᱝᱠᱮ ᱵᱟᱹᱵᱩ ᱜᱤᱫᱽᱨᱟᱹ ᱫᱚᱭ ᱦᱟᱨᱟ ᱧᱚᱜ ᱟᱠᱟᱱ ᱜᱮᱭᱟᱭ ᱚᱱᱠᱟ ᱢᱟᱱᱮ ᱫᱟᱹᱲ ᱵᱟᱲᱟᱭᱮᱫ ᱟᱭ᱾
ᱟᱪᱪᱷᱟ ᱟᱪᱪᱷᱟ ᱵᱟᱭ ᱵᱚᱛᱚᱨ ᱨᱟᱠᱚ ᱠᱟᱱᱟ ᱜᱚᱢᱠᱮ ᱩᱱᱠᱚ ᱫᱚᱠᱚ ᱰᱤᱴᱟᱹᱢ ᱫᱚᱠᱚ ᱠᱟᱴᱠᱚᱢ ᱫᱚ᱾
ᱪᱮᱫ ᱠᱚᱵᱤᱱ ᱞᱮᱭ ᱠᱮᱜ-ᱟ ᱜᱚᱢᱠᱮ?
ᱢᱮᱱᱫᱟᱹᱞᱤᱧ ᱵᱟᱭ ᱵᱚᱛᱚᱨ ᱟᱠᱚ ᱠᱟᱱᱟ ᱠᱟᱴᱠᱚᱢ ᱠᱚ ᱩᱱᱠᱩ ᱢᱟᱛᱚᱠᱚ ᱰᱤᱴᱳᱢ?
ᱵᱟᱝᱟ ᱜᱚᱝᱠᱮ ᱵᱟᱹᱵᱩᱣᱟᱜ ᱫᱚ ᱚᱱᱠᱟ ᱵᱚᱛᱚᱨ ᱡᱟᱞᱟ ᱠᱚᱫᱚ ᱵᱟᱹᱱᱩᱜ ᱛᱟᱭ ᱜᱮᱭᱟ᱾
ᱟᱪᱪᱷᱟ ᱟᱪᱪᱷᱟ ᱟᱪᱪᱷᱟ, ᱟᱫᱚ ᱛᱟᱦᱚᱞᱮ ᱠᱟᱹᱴᱤᱡ ᱞᱚᱠᱠᱷᱚ ᱨᱮ ᱫᱚᱦᱚᱭᱮᱵᱮᱱ᱾ ᱠᱟᱴᱠᱚᱢ ᱠᱚᱭ ᱥᱟᱵᱮᱫ ᱠᱚᱣᱟ᱾ ᱴᱷᱤᱠ ᱜᱮᱭᱟ ᱜᱚᱸᱜᱟ ᱠᱚᱭ ᱥᱟᱵ ᱠᱚᱣᱟ ᱢᱮᱱᱠᱷᱟᱱ ᱚᱱᱟ ᱤᱭᱟᱹ ᱠᱚᱨᱮ ᱦᱚᱸ ᱟᱲᱮ ᱠᱚᱨᱮ, ᱛᱚ ᱟᱭᱢᱟ ᱜᱟᱱ ᱵᱩᱜᱟᱹᱜ ᱠᱚ ᱛᱟᱦᱮᱱᱟ ᱚᱱᱟ ᱠᱚ ᱟᱞᱚᱭ ᱥᱩᱠ ᱢᱟ ᱮᱱᱛᱮ ᱱᱮᱛᱟᱨ ᱫᱚᱚᱵᱮᱱ ᱵᱩᱡᱽ ᱫᱟᱲᱮᱭᱟᱜ ᱠᱟᱱᱟ᱾ ᱯᱟᱸᱡᱟ ᱛᱚ
ᱦᱳᱭ ᱦᱳᱭ ᱦᱳᱭ᱾ ᱢᱮᱱᱠᱷᱟᱱ ᱪᱮᱫ ᱵᱤᱱ ᱞᱟᱹᱭᱟ ᱜᱚᱝᱠᱮ ᱩᱱᱤ ᱡᱟᱦᱟᱸ ᱛᱤᱱᱟᱹᱜ ᱜᱮᱞᱤᱧ ᱢᱟᱱᱟ ᱵᱟᱨᱚᱱᱮᱭᱟ ᱥᱮ? ᱵᱟᱝᱜᱮ ᱟᱸᱡᱚᱢᱟᱭ ᱟᱨ ᱪᱮᱫ ᱵᱤᱱ ᱞᱟᱹᱭᱟ ᱜᱚᱢᱠᱮ ᱱᱤᱛ, ᱱᱮᱛᱟᱨ ᱨᱮᱱ ᱜᱤᱫᱽᱨᱟᱹ ᱛᱚ ᱟᱨᱦᱚ ᱵᱚᱛᱚᱨ ᱥᱚᱛᱟ ᱠᱚᱫᱚ ᱢᱮᱱᱟᱜ ᱛᱟᱠᱚ ᱛᱮ?
ᱦᱩᱭ ᱫᱚ ᱵᱟᱝ ᱚᱱᱟ ᱫᱚ ᱵᱟᱝ ᱮᱱᱛᱮᱜ ᱚᱱᱟ ᱵᱷᱩᱜᱟᱹᱜ ᱠᱚᱨᱮ ᱫᱚ ᱪᱮᱞᱮᱧ ᱦᱚᱲ ᱠᱚᱦᱚᱸ ᱠᱚ ᱛᱟᱦᱮᱱ ᱜᱮᱭᱟ ᱛᱚ᱾
ᱦᱳᱭ ᱦᱳᱭ ᱦᱳᱭ᱾
ᱦᱩᱱᱟᱹᱝ ᱵᱚᱛᱚᱨ ᱠᱚᱫᱚ ᱚᱱᱟᱜᱮ᱾
ᱦᱳᱭ ᱦᱳᱭ᱾
ᱟᱢ ᱩᱱᱤ ᱛᱚ ᱦᱩᱰᱤᱧ ᱜᱤᱫᱽᱨᱟᱹ ᱦᱟᱸᱜ᱾ ᱵᱩᱡ ᱦᱚ ᱵᱟᱭ ᱵᱩᱡ ᱫᱟᱲᱮᱭᱟᱜ-ᱟ ᱚᱠᱟᱨᱮ ᱪᱤᱠᱟᱹᱭᱮᱱᱟ ᱦᱳᱭ ᱛᱚ ᱞᱟᱹᱭ ᱟᱭ ᱟᱨ ᱪᱮᱫ ᱛᱤᱧ ᱜᱩᱛᱩᱭᱮᱱᱟ᱾
ᱦᱳᱭ ᱦᱳᱭ ᱩᱱᱟᱹᱜ ᱫᱚ ᱟᱨ ᱩᱱᱠᱩᱣᱟᱜ ᱫᱚ ᱩᱱᱟᱹᱜ ᱵᱩᱡ ᱠᱚᱫᱚ ᱵᱟᱝ ᱛᱟᱦᱮᱱᱟ ᱥᱮ?
ᱦᱳᱭ ᱦᱳᱭ ᱦᱳᱭ᱾
ᱦᱳᱭ᱾ ᱪᱮᱫ ᱵᱮᱱ ᱞᱟᱹᱭᱟ ᱜᱚᱝᱠᱮ ᱢᱟᱱᱮ ᱡᱟᱦᱟᱸ ᱱᱚᱜ ᱚᱭ ᱡᱟᱦᱟᱸ ᱟᱞᱮᱥᱮᱫ ᱨᱮᱱᱟᱜ ᱪᱟᱥ ᱨᱮᱭᱟᱜ ᱦᱟᱞᱚᱛ ᱥᱮ ᱜᱚᱝᱠᱮ? ᱢᱟᱱᱮ ᱟᱹᱰᱤ ᱠᱟᱹᱴᱤᱡ ᱩᱭᱦᱟᱹᱨ ᱵᱷᱟᱵᱽᱱᱟ ᱞᱮᱠᱷᱟᱡ ᱫᱚ ᱢᱚᱦᱮᱛ ᱛᱟ ᱠᱚ ᱠᱷᱚᱡ᱾ ᱢᱮᱫ ᱠᱷᱚᱡ ᱜᱚᱝᱠᱮ ᱫᱟᱜ ᱠᱚᱜᱮ ᱡᱚᱨᱚ ᱜᱚᱫᱚᱜ-ᱟ᱾